ᱦᱮᱞᱳ
ᱦᱮᱸ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ, ᱤᱧᱟᱹᱜ ᱨᱚᱲ ᱟᱸᱡᱚᱢᱚᱜ ᱠᱟᱱᱟ? ᱤᱧᱟᱹᱜ ᱨᱚᱲ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ ᱡᱚᱦᱟᱨ ᱜᱮ
ᱦᱮᱸ ᱡᱚᱦᱟᱨ ᱜᱮ
ᱚ, ᱪᱮᱫ ᱠᱚᱢ ᱪᱤᱠᱟᱹ ᱵᱟᱰᱟᱭᱮᱫᱟ? ᱚᱲᱟᱜ, ᱚᱲᱟᱜ ᱨᱮᱜᱮ ᱢᱤᱱᱟᱹᱧᱟ
ᱚ, ᱡᱚᱢ ᱵᱟᱲᱟ ᱠᱚ ᱦᱩᱭᱱᱟ ᱥᱮ ᱵᱟᱝᱟ
ᱦᱮᱸ ᱡᱚᱢ ᱵᱟᱲᱟ ᱠᱚ ᱦᱩᱭᱱᱟ᱾ ᱟᱢ ᱫᱚ?
ᱦᱮᱸ ᱤᱧᱟᱹᱜ ᱦᱩᱭ ᱮᱱᱟ ᱡᱚᱢ ᱵᱟᱲᱟ ᱠᱚᱫᱚ
ᱚ ᱛᱟᱨᱯᱚᱨᱮ ᱪᱮᱫᱞᱮᱠᱟ ᱢᱮᱱᱟᱢᱟ? ᱟᱞᱮ ᱥᱮᱫ ᱫᱚ ᱫᱚᱢᱮ ᱫᱟᱜ ᱠᱟᱫᱟᱭ ᱦᱟᱹᱠᱩ ᱠᱚ ᱫᱚᱢᱮ ᱠᱚ ᱩᱰᱩᱠᱚᱜ ᱠᱟᱱᱟ
ᱚ, ᱟᱫᱚ ᱦᱟᱹᱠᱩ ᱥᱟᱵ ᱠᱚᱢ ᱪᱟᱞᱟᱣ ᱵᱟᱲᱟᱜ ᱠᱟᱱᱟ ᱥᱮ ᱵᱟᱝᱟ ᱛᱟᱦᱞᱮ?
ᱦᱟᱹᱠᱩ ᱥᱟᱵ, ᱚᱱᱟ ᱪᱟᱞᱟᱣ ᱞᱮᱱᱟ ᱦᱟᱹᱠᱩ ᱥᱟᱵ ᱡᱮᱧ ᱥᱟᱵ ᱟᱜᱩ ᱠᱟᱜ ᱠᱚᱣᱟ
ᱚ
ᱱᱩᱠᱩ ᱰᱟᱹᱴᱠᱟᱞ ᱠᱚ ᱛᱟᱨᱯᱚᱨᱮ ᱠᱷᱚᱭ ᱠᱚ ᱞᱮᱧᱡᱨᱟ ᱠᱚ ᱜᱟᱹᱲᱟᱹᱭ ᱠᱚ
ᱚ
ᱫᱚᱢᱮ ᱠᱚ ᱵᱟᱡᱟᱜ ᱠᱟᱱᱟ ᱦᱟᱹᱠᱩ ᱜᱮᱞᱮ ᱩᱛᱩ ᱞᱮᱫ ᱠᱚᱣᱟ ᱛᱟᱦᱮᱸᱫ ᱴᱚᱠ ᱞᱮᱫ ᱠᱚ ᱛᱟᱦᱮᱸᱫ ᱞᱮ
ᱚ ᱵᱷᱟᱜᱮ ᱵᱷᱟᱜᱮ
ᱟᱯᱮ ᱫᱚ ᱫᱟᱜ ᱮᱫᱟᱭ ᱥᱮ
ᱟᱞᱮ ᱥᱮᱫ ᱦᱚᱸ ᱫᱚᱢᱮ ᱫᱟᱜ ᱮᱫᱟᱭ ᱟᱫᱚ ᱦᱟᱹᱠᱩ ᱠᱚ ᱥᱟᱵ ᱠᱚᱫᱚ ᱵᱟᱞᱮ ᱪᱟᱞᱟᱣ ᱠᱟᱱᱟ ᱯᱟᱴᱟ ᱠᱚᱞᱮ ᱚᱰᱟᱣ ᱦᱚᱴᱚ ᱠᱟᱱᱟ ᱛᱮᱦᱮᱧ ᱟᱫᱚ ᱜᱟᱯᱟ ᱥᱮᱛᱟᱜ ᱧᱮᱞᱚᱜ ᱠᱟᱱᱟ ᱞᱟᱜᱟᱜ ᱠᱟᱱᱟ ᱠᱚ ᱥᱮ ᱵᱟᱝᱟ ᱦᱟᱹᱠᱩ ᱠᱚ
ᱦ ᱟᱞᱮ ᱥᱮᱨᱢᱟ ᱮᱢᱚᱱ ᱫᱟᱜ ᱢᱟᱱᱮ ᱵᱟᱹᱫᱽ ᱠᱷᱚᱱ ᱛᱚ ᱞᱮᱸᱜᱮ ᱟᱬᱜᱚᱱᱟ ᱜᱟᱰᱟ ᱥᱮᱱ ᱟᱫᱚ ᱱᱚᱰᱮ ᱜᱟᱺᱰᱭᱟᱹ ᱥᱩᱨ ᱨᱮᱞᱮ ᱚᱰᱟᱣ ᱠᱟᱫᱟ ᱱᱚᱰᱮ ᱴᱷᱮᱱ ᱞᱮ ᱚᱰᱟᱣ ᱠᱟᱫᱟ ᱡᱮ ᱢᱟᱱᱮ ᱢᱤᱫ ᱜᱷᱟᱹᱲᱤᱡ ᱨᱮᱜᱮ ᱫᱚᱢᱮ ᱦᱟᱹᱠᱩ ᱠᱚ ᱵᱟᱡᱟᱜ ᱠᱟᱱᱟ
ᱚ
ᱟᱨ ᱱᱚᱝᱠᱟᱜ ᱜᱮ ᱫᱟᱜ ᱮᱫᱟᱭ ᱥᱮ ᱟᱨ ᱱᱩᱠᱩ ᱠᱷᱚᱭ ᱠᱚᱫᱚ ᱠᱚ ᱨᱟᱠᱟᱵᱚᱜ ᱠᱟᱱᱟ ᱠᱚ ᱧᱤᱫᱟᱹ ᱢᱟ ᱫᱚᱢᱮ ᱫᱚᱢᱮᱞᱮ ᱥᱟᱵᱮᱫ ᱠᱚᱣᱟ ᱧᱤᱫᱟᱹ ᱢᱟ
ᱚ ᱵᱷᱟᱹᱜᱤ ᱜᱮ ᱛᱟᱦᱚᱞᱮ ᱵᱟᱨ ᱯᱮ ᱫᱤᱱ ᱫᱚ ᱟᱫᱚ ᱩᱛᱩ ᱨᱮᱱᱟᱜ ᱵᱟᱝ ᱪᱤᱱᱛᱟᱹ ᱦᱩᱭᱩᱜ ᱛᱟᱯᱮᱭᱟ ᱱᱟᱦ
ᱚ ᱦᱚᱸ ᱚ ᱦᱚᱸᱵᱟᱝ ᱪᱤᱱᱛᱟᱹ ᱦᱩᱭᱩᱜ ᱛᱟᱞᱮᱭᱟ
ᱦᱚᱭ ᱦᱚᱭ
ᱱᱩᱠᱩ ᱠᱚ ᱜᱮᱞᱮ ᱡᱚᱢᱮᱫ ᱠᱚᱣᱟ ᱟᱫᱚ ᱟᱯᱮ ᱚᱲᱟᱜ ᱚᱲᱟᱜ ᱨᱮᱱ ᱦᱚᱲ ᱠᱚᱫᱚ ᱪᱮᱫ ᱞᱮᱠᱟ ᱢᱮᱱᱟᱜ ᱠᱚᱣᱟ
ᱦᱮᱸ ᱵᱷᱟᱜᱤ ᱜᱮ ᱢᱮᱱᱟᱜ ᱠᱚᱣᱟ ᱡᱷᱚᱛᱚ ᱜᱮ
ᱦᱩᱹ ᱟᱨ ᱚᱲᱟᱜ ᱨᱮᱱ ᱦᱚᱲ ᱠᱚᱫᱚ ᱠᱚ ᱪᱟᱹᱠᱨᱤ ᱵᱟᱹᱠᱨᱤ ᱜᱮᱭᱟ ᱠᱚ ᱥᱮ ᱪᱮᱫ
ᱪᱟᱹᱠᱨᱤ ᱫᱚ ᱵᱟᱝ ᱟ ᱟᱞᱮ ᱫᱚ ᱨᱮᱸᱜᱮᱡ ᱱᱟᱪᱟᱨ ᱦᱚᱲ ᱠᱟᱱᱟᱞᱮ ᱪᱟᱥᱵᱟᱥ ᱛᱮᱫ ᱞᱮ ᱡᱚᱢ ᱜᱮᱭᱟ ᱪᱟᱹᱠᱨᱤ ᱠᱚᱫᱚ ᱵᱟᱞᱮ ᱪᱟᱹᱠᱨᱤ ᱜᱮᱭᱟ ᱚᱠᱚᱭ ᱦᱚᱸ ᱦᱚᱭ
ᱟᱨ ᱟᱹᱵᱤᱱ ᱫᱚ ᱛᱤᱱᱟᱹᱜ ᱨᱮᱵᱤᱱ ᱯᱟᱲᱦᱟᱜ ᱜᱮᱭᱟ
ᱯᱟᱲᱦᱟᱜ ᱜᱮᱭᱟᱞᱤᱧ ᱯᱟᱲᱦᱟᱜ ᱠᱚᱫᱚᱞᱤᱧ ᱟᱲᱟᱜ ᱟᱲᱟᱜ ᱜᱤᱰᱤ ᱠᱟᱫᱟ ᱟᱹᱞᱤᱧ ᱫᱚ ᱴᱩᱭᱮᱞᱵᱷ ᱫᱷᱟᱹᱨᱤᱡ ᱞᱤᱧ ᱯᱟᱲᱦᱟᱣ ᱞᱮᱱᱟ ᱛᱟᱨᱯᱚᱨ ᱱᱤᱛᱚᱜ ᱵᱟᱹᱞᱤᱧ ᱯᱟᱲᱦᱟᱣ ᱵᱟᱲᱟᱜ ᱠᱟᱱᱟ ᱠᱟᱹᱢᱤ ᱠᱚᱞᱤᱧ ᱠᱟᱹᱢᱤ ᱠᱟᱹᱢᱤ ᱵᱟᱲᱟ ᱠᱟᱱᱟᱞᱤᱧ ᱟᱨ ᱪᱮᱫ ᱠᱟᱹᱢᱤ ᱞᱤᱧ ᱦᱮᱡ ᱠᱟᱱᱟ ᱱᱚᱜᱼᱚᱭ ᱵᱟᱦᱨᱮ ᱥᱮᱫ
ᱪᱮᱫ ᱠᱟᱹᱢᱤ ᱫᱚᱵᱤᱱ ᱪᱟᱞᱟᱣ ᱠᱟᱱᱟ
ᱦᱮᱸ ᱪᱮᱫ ᱠᱟᱹᱢᱤ ᱨᱟᱡᱽ ᱢᱤᱥᱛᱨᱤ ᱠᱟᱹᱢᱤ ᱞᱤᱧ ᱦᱮᱡ ᱠᱟᱱᱟ
ᱚ ᱦᱚᱸ ᱨᱟᱡᱽᱢᱤᱥᱛᱨᱤ ᱠᱟᱹᱢᱤ ᱵᱤᱱ ᱪᱟᱞᱟᱣ ᱠᱟᱱᱟ ᱯᱩᱭᱥᱟᱹ ᱠᱚᱫᱚ ᱛᱤᱱᱟᱹᱜ ᱟᱛᱮᱫ ᱵᱤᱱ ᱧᱟᱢ ᱮᱫᱟ
ᱧᱟᱢᱮᱫ ᱜᱮᱭᱟᱞᱤᱧ ᱠᱚᱢ ᱥᱚᱢ ᱜᱮ ᱡᱟᱹᱥᱛᱤ ᱫᱚ ᱵᱟᱝᱼᱟ
ᱚ ᱢᱟᱱᱮ ᱠᱚᱢ ᱥᱚᱢ ᱢᱟ ᱠᱚᱢ ᱥᱚᱢ ᱜᱮ ᱛᱤᱱᱟᱹᱜ ᱟᱛᱮ ᱛᱚ ᱚᱱᱟ ᱦᱚᱸᱛᱚ ᱞᱟᱹᱭ ᱜᱟᱱᱚᱜ ᱜᱮᱭᱟ ᱥᱮ
ᱟᱹ ᱪᱷᱚ ᱥᱟᱛᱥᱚ ᱠᱚ ᱮᱢᱟᱞᱮ ᱠᱟᱱᱟ ᱵᱷᱟᱜᱤ ᱫᱚ ᱴᱷᱤᱠ ᱴᱷᱟᱠ ᱫᱚ ᱚᱱᱠᱟ ᱢᱟᱱᱮ ᱢᱚᱴᱟᱢᱩᱴᱤ ᱪᱟᱞᱟᱜ ᱠᱟᱱᱟ ᱥᱚᱝᱥᱟᱨ ᱠᱚ
ᱚ ᱟᱫᱚ ᱢᱟᱱᱮ ᱮᱨᱟ ᱠᱚᱫᱚ ᱢᱮᱱᱟᱜ ᱠᱚ ᱛᱟᱵᱮᱱᱟ
ᱦᱮᱸ ᱢᱮᱱᱟᱜ ᱠᱚ ᱛᱟᱞᱤᱧᱟ
ᱚᱻ ᱟᱫᱚ ᱜᱤᱫᱽᱨᱟᱹ ᱯᱤᱫᱽᱨᱟᱹ ᱠᱚᱫᱚ ᱛᱤᱱᱟᱹᱜ
ᱜᱤᱫᱽᱨᱟᱹ ᱯᱤᱫᱽᱨᱟᱹ ᱫᱚ ᱵᱟᱹᱱᱩᱜ ᱠᱚ ᱛᱟᱞᱤᱧᱟ ᱦᱟᱜ ᱱᱤᱛᱚᱜ ᱫᱚ
ᱚ ᱢᱟᱱᱮ ᱱᱤᱛᱳᱜ ᱫᱚ ᱢᱟᱱᱮ ᱟᱹᱵᱤᱱ ᱜᱮ ᱟᱹᱵᱤᱱ ᱟᱨ ᱮᱨᱟ ᱛᱟᱵᱤᱱ ᱢᱮᱱᱟᱭᱟ ᱟᱹᱵᱤᱱ ᱢᱟᱱᱟ ᱦᱚᱲ ᱜᱮ ᱢᱮᱱᱟᱜ ᱵᱤᱱᱟ ᱚ ᱟᱫᱚ ᱮᱨᱟ ᱛᱟᱵᱤᱱ ᱫᱚ ᱛᱤᱱᱟᱹᱜ ᱫᱷᱟᱹᱵᱤᱡ ᱚᱞ ᱯᱟᱲᱦᱟᱣ ᱠᱟᱱᱟ
ᱩᱱᱤ ᱫᱚ ᱛᱤᱱᱟᱹᱜ ᱫᱷᱟᱹᱨᱤᱡ ᱴᱮᱱ ᱫᱷᱟᱹᱨᱤᱡ ᱢᱚᱱᱮ ᱦᱩᱭᱩᱜ ᱠᱟᱱᱟ ᱯᱟᱲᱦᱟᱣ ᱞᱮᱱ ᱛᱟᱦᱮᱸᱼᱟᱭ
ᱚ ᱴᱮᱱᱫᱷᱟᱵᱤᱡ ᱫᱷᱟᱹᱵᱤᱡ ᱜᱮ ᱯᱟᱲᱦᱟᱣ ᱠᱟᱱᱟ ᱢᱟᱫᱽᱫᱷᱚᱢᱤᱠ ᱫᱚ ᱵᱟᱭ ᱮᱢ ᱟᱠᱟᱫ
ᱦᱳᱭ ᱢᱟᱫᱽᱫᱷᱚᱢᱤᱠ ᱮ ᱮᱢ ᱞᱮᱫᱟ ᱢᱟᱫᱽᱫᱷᱚᱢᱤᱠ ᱮᱢ ᱠᱟᱛᱮᱫ ᱟᱫᱚ ᱵᱟᱭ ᱯᱟᱲᱦᱟᱣ ᱠᱟᱱᱟᱭ
ᱟᱫᱚ ᱱᱚᱝᱠᱟ ᱯᱷᱨᱚᱢ ᱠᱳᱰᱚᱜ
ᱚᱠᱟ ᱠᱚᱨᱮ ᱫᱟᱬᱟ ᱠᱮᱫᱟᱭ ᱫᱚᱢᱮ ᱦᱟᱱᱛᱮ ᱱᱟᱛᱮ ᱟᱫᱚ ᱡᱟᱶᱟᱭ ᱜᱤᱰᱤ ᱠᱮᱫᱮᱭᱟ ᱠᱚ
ᱟᱹᱵᱤᱱ ᱫᱚ ᱚᱱᱟ ᱵᱟᱯᱞᱟ ᱠᱚᱨᱮ ᱫᱚ ᱨᱟᱹᱡᱤ ᱵᱤᱱ ᱛᱟᱦᱮᱸ ᱠᱟᱱᱟ ᱥᱮ ᱵᱟᱝᱟ ᱧᱮᱞ ᱧᱮᱯᱮᱞ ᱵᱤᱱ ᱪᱟᱞᱟᱣᱮᱱᱟ
ᱦᱮᱸ
ᱤᱧ ᱞᱟᱹᱭᱫᱟ ᱧᱮᱞ ᱧᱮᱯᱮᱞ ᱮᱨᱟ ᱧᱮᱧᱮᱞ ᱫᱚ ᱦᱟᱸᱜ ᱵᱤᱱ ᱪᱟᱞᱟᱣ ᱠᱟᱱᱟ ᱵᱷᱟᱹᱜᱤ ᱛᱮᱜᱮ ᱛᱚ ᱵᱤᱱ ᱵᱟᱯᱞᱟ ᱟᱠᱟᱱ
ᱦᱳᱭ ᱦᱳᱭ ᱵᱷᱟᱜᱤ ᱛᱮᱜᱮ ᱵᱷᱟᱜᱤ ᱛᱮᱜᱮ
ᱚ ᱫᱩᱣᱟᱹᱨ ᱵᱟᱯᱞᱟᱜ ᱛᱮᱜᱮ
ᱦᱚᱭ ᱫᱩᱣᱟᱹᱨ ᱵᱟᱯᱞᱟ
ᱚ ᱫᱩᱣᱟᱹᱨ ᱵᱟᱯᱞᱟᱜ ᱛᱮᱜᱮ ᱵᱤᱱ ᱢᱟᱱᱮ ᱵᱤᱱ ᱵᱟᱯᱞᱟ ᱟᱠᱟᱱᱟ ᱟᱫᱚ ᱧᱮᱞ ᱧᱮᱯᱮᱞ ᱠᱚᱫᱚ ᱦᱩᱭ ᱞᱮᱱᱟ ᱚᱠᱟ ᱚᱠᱟ ᱨᱮᱵᱤᱱ ᱠᱩᱥᱤᱭᱮᱱᱟ
ᱚᱠᱟ ᱞᱮᱠᱟ ᱛᱮᱞᱤᱧ ᱠᱩᱥᱤᱭᱮᱱᱟ ᱟᱫᱚ ᱪᱚᱨᱚᱠ ᱜᱮᱞᱤᱧ ᱧᱮᱞ ᱠᱮᱫᱮᱭᱟ ᱠᱩᱥᱤᱭᱮᱱᱟ ᱞᱤ ᱤᱧ ᱟᱹᱞᱤᱧ ᱦᱚᱸ ᱟᱫᱚ ᱢᱚᱱᱮ ᱠᱮᱫᱟ ᱞᱤᱧ ᱱᱩᱭ ᱠᱷᱚᱱᱟᱜ ᱪᱚᱨᱚᱠ ᱤᱭᱟᱹ ᱫᱚ ᱵᱟᱞᱤᱧ ᱧᱟᱢ ᱫᱟᱲᱮᱭᱟ ᱠᱚᱣᱟ ᱟᱸᱜ ᱟᱫᱚ ᱟᱹᱞᱤᱧ ᱦᱚᱸ ᱵᱮᱠᱟᱨ ᱜᱮᱞᱤᱧ ᱛᱟᱦᱮᱸ ᱠᱟᱱᱟ ᱛᱚ ᱪᱮᱫ ᱦᱚᱸ ᱵᱟᱹᱞᱤᱧ ᱪᱤᱠᱟᱹᱭᱮᱫ ᱛᱟᱦᱮᱸᱫ ᱟᱫᱚ ᱪᱮᱫ ᱠᱩᱥᱤ ᱭᱮᱱᱟ ᱞᱤᱧ ᱟᱞᱤᱧ ᱦᱚᱸ
ᱚ ᱟᱫᱚ ᱦᱚᱨᱚᱜ ᱦᱚᱨᱚᱜ ᱪᱤᱱ ᱠᱚᱦᱚᱸ ᱛᱚ ᱦᱩᱭᱮᱱ ᱛᱟᱵᱮᱱᱟ ᱵᱟᱝᱥᱮ ᱧᱮᱞ ᱧᱮᱯᱮᱞ ᱠᱟᱛᱮᱜ ᱢᱟᱱᱮ ᱠᱩᱲᱤ ᱜᱤᱫᱽᱨᱟᱹ ᱚᱲᱟᱜ ᱨᱮᱱ ᱟᱹᱵᱤᱱ ᱧᱮᱧᱮᱞ ᱠᱚ ᱦᱮᱡ ᱮᱱᱟ ᱟᱨ ᱟᱯᱮ ᱚᱲᱟᱜ ᱨᱮᱱ ᱯᱨᱚᱛᱷᱚᱢ ᱛᱚ ᱠᱩᱲᱤ ᱜᱤᱫᱽᱨᱟᱹ ᱧᱮᱧᱮᱞ ᱜᱮᱛᱚ ᱪᱚᱝ ᱠᱚ ᱪᱟᱞᱟᱜ
ᱦᱮᱸ ᱦᱮᱸ
ᱛᱟᱨᱯᱚᱨᱮ ᱠᱚᱲᱟ ᱜᱤᱫᱽᱨᱟᱹ ᱧᱮᱧᱮᱞ ᱠᱚ ᱦᱤᱡᱩᱜ
ᱦᱮᱸ
ᱦᱮᱡ ᱠᱟᱛᱮ ᱜᱮᱛᱚ ᱛᱟᱨ ᱯᱚᱨᱮ ᱛᱚ ᱟᱢᱮᱢ ᱟᱢᱮᱢ ᱠᱩᱥᱤ ᱟᱠᱟᱱᱟ ᱥᱮ ᱵᱟᱝᱟ ᱥᱮ ᱟᱨ ᱚᱠᱚᱭ ᱚᱠᱚᱭ ᱟᱵᱤᱱ ᱮᱨᱟ ᱩᱱᱤ ᱠᱩᱥᱤ ᱠᱟᱱᱟ ᱥᱮ ᱵᱟᱝᱟ ᱱᱚᱣᱟ ᱛᱚ ᱠᱩᱲᱤ ᱜᱤᱫᱽᱨᱟᱹᱣᱟᱜ ᱢᱚᱛ ᱦᱚᱸ ᱛᱟᱦᱮᱱᱟ ᱠᱚᱲᱟ ᱜᱤᱫᱽᱨᱟᱹᱣᱟᱜ ᱢᱚᱛ ᱦᱚᱸ ᱛᱚ ᱛᱟᱦᱮᱱᱟ ᱛᱟᱨᱯᱚᱨᱮ ᱛᱚ ᱵᱟᱯᱞᱟ ᱢᱟ ᱦᱩᱭᱩᱜ
ᱦᱳᱭ ᱦᱳᱭ
ᱟᱫᱚ ᱩᱱᱤ ᱟᱹᱵᱤᱱᱤᱡ ᱮᱨᱟᱣᱟᱜ ᱫᱚ ᱢᱚᱛ ᱢᱟᱱᱮ ᱵᱷᱟᱹᱜᱤ ᱫᱚ ᱛᱟᱦᱮᱸ ᱠᱟᱱ ᱛᱟᱹᱠᱤᱱ ᱱᱟ ᱥᱮ ᱵᱟᱝ-ᱟ ᱟᱵᱤᱱ
ᱦᱮᱸ ᱛᱟᱦᱮᱸ ᱫᱚ ᱛᱟᱦᱮᱸ ᱠᱟᱱ ᱛᱟᱭ ᱜᱮᱭᱟ ᱛᱟᱦᱮᱸ ᱛᱟᱦᱮᱸ ᱠᱟᱱ ᱛᱟᱭ ᱜᱮᱭᱟ ᱢᱚᱛ ᱡᱳᱨ ᱡᱚᱵᱚᱥᱛᱤ ᱫᱚ ᱵᱟᱠᱚ ᱡᱟᱶᱟᱭ ᱠᱟᱫᱮᱭᱟ ᱡᱮ ᱢᱚᱛ ᱛᱟᱦᱮᱸ
ᱵᱟᱝᱼᱟ ᱱᱮᱛᱟᱨ ᱫᱚ ᱱᱚᱝᱠᱟ ᱜᱮᱥᱮ ᱡᱟᱦᱟᱸ ᱛᱤᱱᱟᱹᱜ ᱡᱳᱨ ᱢᱟᱱᱮ ᱪᱮᱫ ᱞᱟᱹᱭᱟ ᱢᱚᱛ ᱛᱟᱦᱮᱱ ᱨᱮᱦᱚᱸ ᱟᱫᱚ ᱢᱚᱱᱮ ᱫᱚ ᱮᱴᱟᱜ ᱴᱷᱮᱱ ᱴᱷᱮᱱ ᱢᱮᱱᱟᱜ ᱛᱚ ᱟᱫᱚ ᱱᱮᱛᱟᱨ ᱫᱚ ᱩᱰᱩᱝ ᱩᱰᱩᱝ ᱪᱟᱞᱟᱜ ᱠᱟᱱᱟ ᱛᱚ ᱵᱟᱝᱠᱷᱟᱱ ᱫᱚ ᱥᱟᱠᱟᱢ ᱠᱚ ᱚᱲᱮᱡ ᱮᱫᱟ
ᱦᱳᱭ ᱦᱳᱭ ᱦᱳᱭ
ᱚᱱᱮ ᱚᱱᱟ ᱠᱚᱜᱮ
ᱟᱨ ᱟᱹᱵᱤᱱ ᱫᱚ ᱪᱮᱫ ᱵᱤᱱ ᱪᱤᱠᱟᱹᱭ ᱜᱮᱭᱟ ᱱᱤᱛᱚᱜ ᱫᱚ
ᱟᱹᱞᱤᱧ ᱫᱚ ᱪᱮᱫ ᱞᱤᱧ ᱪᱤᱠᱟᱹᱭᱟ ᱚᱲᱟᱜ ᱠᱚᱨᱮ ᱜᱮ ᱵᱟᱹᱞᱤᱧ ᱚᱞᱚᱜ ᱵᱟᱲᱟ ᱠᱟᱱᱟ ᱯᱷᱟᱭᱤᱵᱷ ᱫᱷᱟᱵᱤᱡ ᱯᱟᱲᱦᱟᱣ ᱞᱮᱱ ᱟᱫᱚ ᱞᱤᱧ ᱟᱫᱚ ᱚᱲᱟᱜ ᱚᱲᱟᱜ ᱠᱚᱨᱮᱱᱟᱜ ᱮᱸᱴᱠᱮᱴᱚᱬᱮ ᱠᱷᱟᱹᱛᱤᱨ ᱛᱮᱜᱮ ᱵᱟᱹᱞᱤᱧ ᱯᱟᱲᱦᱟᱣ ᱞᱮᱱ
ᱳ ᱦᱳ
ᱯᱟᱲᱦᱟᱣ ᱞᱮᱱᱟ ᱚᱲᱟᱜ ᱠᱚᱨᱮ ᱦᱚᱸ ᱟᱫᱚ ᱮᱠᱞᱟ ᱧᱚᱜ ᱜᱮᱭᱟᱞᱮ ᱛᱚ
ᱦᱮᱸ ᱦᱮᱸ
ᱮᱠᱞᱟ ᱜᱮᱭᱟ ᱟᱫᱚ ᱤᱱᱟᱹ ᱠᱷᱟᱹᱛᱤᱨ ᱜᱮ ᱟᱫᱚ ᱵᱟᱠᱚ ᱯᱟᱲᱦᱟᱣ ᱫᱟᱲᱮᱭᱟᱫᱤᱧᱟ ᱟᱫᱚ ᱟᱭᱳᱵᱟᱵᱟ ᱛᱟᱹᱠᱤᱱ ᱠᱤᱱ ᱚᱞᱯᱚ ᱢᱟᱱᱮ ᱵᱚᱭᱮᱥ ᱧᱚᱜ ᱠᱟᱱᱟ ᱠᱤᱱ
ᱦᱮᱸ
ᱛᱟᱲᱟᱢ ᱠᱚ ᱠᱟᱹᱡ ᱴᱷᱤᱠ ᱴᱷᱟᱠ ᱵᱟᱹᱠᱤᱱ ᱫᱟᱲᱮᱭᱟᱜ ᱠᱟᱱᱟ ᱾
ᱟᱪᱪᱷᱟ ᱟᱪᱪᱷᱟ ᱾ ᱚᱱᱟ ᱠᱷᱟᱹᱛᱤᱨ ᱴᱟᱠᱟ ᱯᱚᱭᱥᱟ ᱨᱮᱱᱟᱜ ᱮᱸᱴᱠᱮᱴᱚᱚᱲᱮ ᱠᱷᱟᱹᱛᱤᱨ ᱵᱟᱹᱵᱤᱱ ᱯᱟᱲᱦᱟᱣ ᱞᱮᱱᱟ ᱛᱟᱭᱛᱚ ᱾
ᱦᱳᱭ
ᱠᱚ
ᱟᱫᱚ ᱟᱭᱳᱼᱵᱟᱵᱟ ᱫᱚ ᱢᱟᱱᱮ ᱛᱟᱲᱟᱢ ᱦᱚᱸ ᱵᱟᱹᱠᱤᱱ ᱫᱟᱲᱮᱭᱟᱜ ᱠᱟᱱᱟ ᱵᱟᱱᱟ ᱦᱚᱲ ᱜᱮ ᱾ ᱟᱫᱚ ᱤᱱᱟᱹ ᱠᱷᱟᱹᱛᱤᱨ ᱜᱮ ᱾ ᱟᱫᱚ ᱟᱹᱞᱤᱧ ᱞᱤᱧ ᱢᱮᱱᱠᱮᱫᱟ ᱵᱮᱠᱟᱨ ᱢᱟᱱᱮ ᱟᱭᱳᱵᱟᱵᱟ ᱛᱟᱹᱠᱤᱱᱟᱜ ᱦᱚᱸ ᱯᱩᱭᱥᱟᱹ ᱠᱚ ᱞᱟᱜᱟᱜ ᱛᱟᱠᱤᱱᱟ ᱾ ᱟᱫᱚ ᱟᱹᱞᱤᱧ ᱫᱚ ᱵᱷᱟᱴᱟ ᱠᱟᱹᱢᱤ ᱞᱤᱧ ᱦᱮᱡ ᱠᱟᱱᱟ ᱾
ᱳ ᱯᱷᱟᱴᱟ ᱠᱟᱹᱢᱤ ᱜᱮᱭᱟ ᱵᱤᱱ ᱵᱟ ᱾ ᱛᱤᱱᱟᱹᱜ ᱠᱟᱛᱮᱫ ᱵᱤᱱ ᱧᱟᱢᱫᱟ ᱛᱟᱦᱞᱮ ᱵᱷᱟᱹᱜᱤ ᱜᱮᱛᱚ ᱯᱩᱭᱥᱟ ᱵᱤᱱ ᱧᱟᱢᱫᱟ ᱾
ᱢᱤᱫ ᱫᱤᱱ ᱨᱮᱜᱮ ᱱᱚᱝᱠᱟ ᱾ ᱟᱴᱥᱚ ᱱᱚᱥᱚᱛᱮ ᱾
ᱚ ᱟᱹᱰᱤ ᱵᱷᱟᱜᱮ ᱛᱟᱦᱚᱞᱮ ᱾
ᱦᱸ ᱦᱮᱸ ᱢᱤᱫ ᱫᱤᱱᱜᱮ ᱟᱴᱥᱚ ᱱᱚᱥᱚ ᱠᱟᱛᱮ ᱞᱮ ᱧᱟᱢᱟ ᱾ ᱟᱫᱚ ᱚᱱᱟ ᱫᱚ ᱟᱫᱚ ᱪᱟᱸᱫᱚ ᱯᱩᱨᱟᱹᱣ ᱞᱮᱱᱠᱷᱟᱱ ᱟᱫᱚ ᱠᱚᱢᱚᱜ ᱫᱚ ᱦᱤᱥᱟᱹᱵ ᱠᱟᱛᱮᱜ ᱾
ᱦᱮᱸ ᱦᱮᱸ
ᱦᱤᱥᱟᱹᱵ ᱠᱟᱛᱮ ᱠᱚ ᱮᱢᱚᱜ ᱟ ᱾
ᱚ ᱟᱨ ᱚᱲᱟᱜ ᱦᱚᱲ ᱫᱚ ᱵᱟᱠᱚ ᱞᱟᱹᱭ ᱟᱹᱵᱤᱱ ᱠᱟᱱᱟ ᱛᱟᱦᱞᱮ ᱤᱭᱟᱹ ᱡᱟᱶᱟᱭ ᱠᱚᱨᱮᱱᱟᱜ ᱵᱮᱯᱟᱨ ᱛᱮ ᱾
ᱟᱫᱚ ᱡᱟᱶᱟᱭ ᱫᱚ ᱟᱫᱚ ᱧᱮᱧᱮᱞ ᱫᱚᱠᱚ ᱦᱮᱡ ᱞᱮᱱ ᱟᱫᱚ ᱟᱹᱞᱤᱧ ᱜᱮ ᱠᱟᱹᱡ ᱪᱩᱞᱟᱹᱝ ᱞᱮ ᱢᱚᱴᱟ ᱧᱚᱜ ᱜᱮᱭᱟ ᱛᱚ
ᱚ ᱾
ᱟᱫᱚ ᱵᱟᱠᱚ ᱠᱩᱥᱤᱭᱟᱜ ᱞᱤᱧᱟ ᱢᱚᱪᱟ ᱠᱚᱠᱚ ᱥᱮᱬᱟ ᱧᱚᱜ ᱜᱮᱛᱟᱞᱤᱧᱟ ᱢᱩᱠᱚ ᱾ ᱦ
ᱚ ᱦᱚᱸ ᱟᱪᱪᱷᱟ ᱛᱟᱦᱚᱞᱮ ᱟᱫᱚ ᱤᱭᱟᱹ ᱵᱷᱟᱴᱟ ᱠᱟᱹᱢᱤ ᱵᱤᱱ ᱪᱟᱞᱟᱜ ᱠᱟᱱᱟ ᱵᱟᱵᱤᱱ ᱨᱚᱜᱟᱜ ᱠᱟᱱᱟ ᱢᱚᱴᱟ ᱜᱮ ᱻ
ᱦᱮᱸ ᱢᱚᱴᱴᱟ ᱜᱮᱭᱟᱞᱤᱧ ᱩᱱᱟᱹᱜ ᱞᱤᱧ ᱮᱢᱚᱱ ᱞᱤᱧ ᱠᱟᱹᱢᱤᱭᱮᱫᱟ ᱢᱟᱱᱮ ᱩᱱᱟᱹᱜ ᱞᱤᱧ ᱤᱴᱟᱹ ᱞᱤᱧ ᱫᱤᱯᱞᱟᱹᱜ ᱨᱮᱦᱚᱸ ᱮᱠᱫᱚᱢ ᱦᱚᱲᱢᱚ ᱜᱮ ᱵᱟᱝ ᱚ ᱡᱟᱲᱟᱜ ᱠᱟᱱ ᱛᱟᱞᱤᱧ ᱟ ᱾
ᱚᱻ ᱤᱧ ᱟᱸᱡᱚᱢ ᱟᱠᱟᱫ ᱠᱚᱣᱟ ᱡᱟᱦᱟᱸᱭ ᱠᱚ ᱚᱱᱠᱟ ᱠᱟᱹᱢᱤ ᱠᱚ ᱪᱟᱞᱟᱣ ᱵᱟᱲᱟ ᱩᱱᱠᱩ ᱢᱟ ᱢᱟᱱᱮ ᱢᱚᱴᱟ ᱠᱚ ᱛᱟᱦᱮᱸ ᱞᱮᱱᱠᱷᱟᱱ ᱛᱟᱦᱮᱸ ᱞᱮᱱ ᱨᱮᱦᱚᱸ ᱨᱳᱜᱟ ᱪᱟᱵᱟ ᱠᱟᱱᱟ ᱠᱚ ᱾
ᱟᱫᱚ ᱪᱮᱫ ᱞᱮᱧ ᱪᱤᱠᱟᱭᱟ ᱟᱹᱞᱤᱧᱟᱜ ᱦᱚᱲᱢᱚ ᱜᱮ ᱟᱫᱚ ᱱᱚᱝᱠᱟ ᱜᱮᱞᱮᱧ ᱡᱚᱢᱟ ᱥᱮ ᱡᱟᱦᱟᱱᱟᱜ ᱜᱮ ᱡᱚᱢ ᱥᱟᱱᱟ ᱞᱤᱧᱟ ᱚᱱᱟ ᱜᱮᱞᱤᱮᱧ ᱡᱚᱢ ᱜᱮᱭᱟ ᱾
ᱦᱮᱸ ᱡᱟᱶᱟᱭ ᱚᱲᱟᱜ ᱨᱮᱫᱚ ᱛᱟᱦᱚᱞᱮ ᱨᱮᱸᱜᱮᱡ ᱪᱟᱵᱟ ᱠᱚᱜᱣᱟᱵᱤᱱ ᱡᱚᱢ ᱛᱮᱜᱮ ᱾
ᱦᱮᱸ ᱤᱱᱟᱹ ᱠᱷᱟᱹᱛᱤᱨ ᱜᱮᱛᱚ ᱵᱟᱞᱮ ᱡᱟᱶᱟᱭᱚᱜ ᱠᱟᱱ ᱾
ᱦᱳᱭ ᱠᱟᱹᱴᱤᱡ ᱢᱟᱱᱮ ᱧᱮᱞ ᱧᱚᱜ ᱫᱚ ᱠᱤᱥᱟᱹᱬ ᱧᱚᱜ ᱚᱲᱟᱜ ᱨᱮᱜᱮ ᱡᱟᱶᱟᱭᱚᱜ ᱵᱤᱱ ᱵᱟᱝᱠᱷᱟᱱ ᱨᱮᱸᱜᱮᱡ ᱪᱟᱵᱟ ᱠᱚᱣᱟᱵᱤᱱ ᱾ ᱮᱫᱚᱢ
ᱵᱟᱝᱟ ᱵᱟᱝᱟ ᱚᱦᱚᱸ ᱟᱹᱞᱤᱧ ᱫᱚ ᱱᱤᱛᱚᱜ ᱫᱚ ᱟᱫᱚ ᱢᱚᱱᱮ ᱫᱚ ᱤᱭᱟᱹ ᱠᱟᱱ ᱛᱟᱹᱞᱤᱧ ᱵᱟᱨ ᱯᱮ ᱢᱟᱱᱮ ᱟᱹᱰᱤ ᱜᱟᱱ ᱧᱮᱧᱮᱞ ᱠᱚ ᱦᱮᱡ ᱞᱮᱱᱟ ᱛᱚ ᱟᱫᱚ ᱠᱚ ᱨᱩᱣᱟᱹᱲᱮᱱᱟ ᱟᱹᱞᱤᱧᱟᱜ ᱢᱮᱫᱦᱟ ᱢᱩᱴᱷᱟᱹᱱ ᱠᱚ ᱧᱮᱞ ᱛᱮᱜᱮ ᱦᱚᱲᱢᱚ ᱠᱚ ᱧᱮᱞ ᱛᱮᱜᱮ ᱠᱚ ᱨᱩᱣᱟᱹᱲᱱᱟ
ᱦᱮᱸ ᱦᱮᱸ
ᱠᱷᱟᱹᱛᱤᱨ ᱜᱮ ᱟᱫᱚᱞᱤᱧ ᱩᱭᱦᱟᱹᱨ ᱵᱷᱟᱵᱽᱱᱟ ᱠᱮᱫᱟ ᱪᱤᱱᱛᱟᱹ ᱠᱮᱫᱟᱞᱤᱧ ᱟᱫᱚᱞᱤᱧ ᱞᱟᱹᱭ ᱠᱮᱫᱟ ᱵᱟᱞᱤᱧ ᱡᱟᱶᱟᱭᱚᱜᱼᱟ᱾
ᱳ ᱦᱳ
ᱛᱟᱦᱮᱸ ᱠᱚᱜ ᱟᱞᱮ ᱟᱫᱚᱞᱮ ᱮᱠᱞᱟ ᱜᱮᱭᱟ ᱛᱚ ᱟᱫᱚ ᱚᱲᱟᱜ ᱨᱮ ᱝ ᱠᱚᱲᱟ ᱜᱤᱫᱽᱨᱟᱹ ᱠᱚᱦᱚᱸ ᱵᱟᱹᱪᱩᱜ ᱠᱚᱣᱟ ᱟᱫᱚ ᱟᱭᱳᱵᱟᱵᱟ ᱛᱟᱠᱚ ᱟᱹᱠᱤᱱ ᱠᱤᱱ ᱵᱚᱸᱜᱟ ᱛᱟᱞᱟ ᱞᱮᱱᱠᱷᱟᱱ ᱟᱫᱚ ᱟᱹᱞᱤᱧ ᱜᱮᱛᱚᱞᱚᱞᱤᱧ ᱛᱟᱦᱮᱱᱟ
ᱦᱮᱸ
ᱟᱫᱚ ᱤᱱᱟᱹ ᱠᱷᱟᱹᱛᱤᱨ ᱜᱮᱞᱤᱱ ᱢᱮᱱ ᱠᱮᱫᱟ ᱵᱟᱟᱹᱞᱤᱧ ᱡᱟᱶᱟᱭᱚᱜ
ᱮ ᱜᱚ
ᱤᱱᱟᱹ ᱠᱷᱟᱹᱛᱤᱨ ᱜᱮ ᱢᱮᱱᱟᱜ ᱞᱤᱧᱟ
ᱵᱟᱝ ᱠᱷᱟᱱ ᱞᱟᱹᱭ ᱵᱤᱱ ᱟᱹᱞᱤᱧ ᱞᱤᱧ ᱨᱟᱭᱵᱟᱨ ᱟᱵᱤᱱᱟ ᱱᱚᱛᱮ ᱨᱮ
ᱚᱻ ᱨᱟᱭᱵᱟᱨ ᱠᱟᱛᱮᱜ ᱨᱮᱦᱚᱸ ᱡᱟᱦᱟᱸ ᱛᱤᱱᱟᱹᱜ ᱨᱟᱭᱵᱟᱨ ᱠᱟᱛᱮᱜ ᱨᱮᱦᱚᱸ ᱟᱫᱚ, ᱵᱟᱠᱚ ᱠᱩᱥᱤᱜᱼᱟ ᱟᱞᱤᱧ ᱫᱚ
ᱦᱚᱻ ᱟᱵᱤᱱ ᱢᱟ ᱞᱟᱦᱟ ᱠᱷᱚᱱᱟᱜ ᱜᱮ ᱵᱤᱱ ᱞᱟᱹᱭᱫᱟ ᱠᱷᱟᱹᱞᱤ ᱵᱟᱠᱚ ᱠᱩᱥᱤᱜᱼᱟ
ᱥᱚᱛᱛᱤ ᱠᱟᱛᱷᱟ ᱜᱮᱞᱤᱧ ᱢᱮᱱᱮᱫᱟ ᱮᱲᱮ ᱠᱟᱛᱷᱟ ᱫᱚ ᱵᱟᱞᱤᱧ ᱢᱮᱱᱮᱫᱫᱟ ᱵᱟᱠᱚ ᱠᱩᱥᱤᱭᱟᱜᱼᱟ ᱱᱚᱝᱠᱟ ᱟᱯᱮ ᱯᱩᱱ ᱴᱷᱮᱱ ᱧᱮᱧᱮᱞ ᱟᱞᱤᱧ ᱧᱮᱧᱮᱞ ᱠᱚ ᱦᱮᱡ ᱞᱮᱱ ᱛᱟᱸᱦᱮᱸ ᱟᱞᱤᱧᱟᱜ ᱦᱚᱲᱢᱚ ᱠᱚ ᱧᱮᱞ ᱛᱮᱸ ᱟᱹᱞᱤᱧᱟᱜ ᱢᱩ ᱢᱮᱫᱦᱟᱸ ᱢᱩᱴᱷᱟᱹᱱ ᱠᱚ ᱧᱮᱞᱛᱮ ᱟᱹᱞᱤᱧ ᱫᱚ ᱢᱟᱱᱮ ᱮᱴᱟᱜ ᱠᱩᱲᱤ ᱜᱤᱫᱽᱨᱟᱹ ᱨᱟᱯᱟᱜ ᱮᱫᱟᱭ ᱛᱮᱸ ᱢᱟ ᱫᱚᱢᱮ ᱪᱮᱦᱨᱟ ᱠᱚ ᱧᱮᱞᱚᱜᱼᱟ ᱦᱮᱸᱻ ᱥᱮᱸᱻ ᱦᱮᱸ ᱟᱹᱞᱤᱧ ᱫᱚ ᱱᱚᱝᱠᱟ ᱦᱚᱸ ᱵᱟᱟᱹᱞᱤᱧ ᱮᱥᱮ ᱥᱮᱞᱟ, ᱫᱚᱢᱮ ᱞᱤᱧ ᱦᱮᱸᱫᱮᱭᱟ
ᱟᱪᱪᱷᱟᱻᱟᱪᱪᱷᱟ
ᱚᱱᱠᱟᱜ ᱜᱮ ᱦᱚᱲᱢᱚ ᱛᱟᱞᱤᱧ ᱟᱫᱚ ᱚᱠᱚᱭ ᱫᱚ ᱠᱩᱥᱤᱭᱟᱞᱤᱧᱟ ᱞᱟᱹᱭ ᱵᱤᱱ ᱥᱮ ᱱᱮᱛᱟᱨ ᱢᱟ ᱪᱮᱦᱨᱟ ᱜᱮ ᱪᱮᱦᱨᱟ ᱜᱮ ᱢᱟᱨᱟᱝ ᱛᱚ
ᱚᱸ ᱦᱩᱸ
ᱟᱫᱚ ᱤᱱᱟᱹ ᱠᱷᱟᱹᱛᱤᱨ ᱜᱮ, ᱟᱜ ᱟᱫᱚ ᱤᱱᱟᱹ ᱠᱷᱟᱹᱛᱤᱨ ᱜᱮ ᱟᱫᱚ ᱵᱟᱹᱞᱤᱧ ᱡᱟᱶᱟᱭᱚᱜ ᱠᱟᱱᱟ ᱡᱟᱶᱟᱭ ᱨᱮᱱᱟᱜ ᱤᱪᱪᱷᱟᱹ ᱠᱚ ᱟᱫᱚ ᱪᱟᱵᱟᱭᱮᱱ ᱫᱟᱸᱞᱤᱧᱟ
ᱚᱸᱻᱦᱚᱸᱻ
ᱟᱫᱚ ᱱᱚᱝᱠᱟ ᱮᱸᱠ ᱫᱚᱢ ᱧᱮᱞ ᱧᱮᱯᱮᱞ ᱟᱫᱚ ᱱᱚᱝᱠᱟ ᱢᱮ ᱦᱚᱨᱚᱜ ᱪᱤᱱ ᱻᱦᱚᱨᱚᱜ ᱪᱤᱱ ᱱᱚᱝᱠᱟ ᱠᱚ ᱢᱟᱱᱮ ᱠᱚ ᱦᱤᱡᱩᱜᱼᱟ ᱦᱮᱸᱥᱮᱸ ᱩᱱ ᱦᱤᱞᱳᱜ ᱜᱮ ᱡᱟᱶᱟᱭ ᱵᱮᱴᱟᱭ ᱢᱮᱱ ᱠᱮᱫᱟᱭ ᱡᱮ ᱟᱨ ᱤᱧ ᱫᱚ ᱵᱟᱹᱧ ᱠᱩᱥᱤᱭ ᱠᱟᱱᱟ
ᱚᱸ ᱦᱚᱸ ᱠᱟᱨ ᱯᱟᱨ ᱱᱮᱥ ᱫᱚ ᱟᱵᱤᱱ ᱡᱟᱦᱟᱸᱭ ᱥᱟᱞᱟᱜ ᱵᱮᱱ ᱨᱚᱲ ᱵᱟᱲᱟ ᱞᱮᱫᱟ ᱥᱮ ᱵᱟᱝᱼᱟ
ᱨᱚᱲ ᱞᱮᱫ ᱛᱟᱦᱮᱸᱜ ᱞᱤᱧ ᱩᱱᱤ ᱦᱚᱸ ᱩᱱᱤ ᱦᱚᱸᱭ ᱨᱚᱲ ᱠᱮᱫᱟᱭ ᱨᱚᱲ ᱠᱮᱫᱟᱭ ᱟᱫᱚᱭ ᱵᱟᱹᱜᱤ ᱦᱚᱴᱚ ᱟᱫ ᱞᱤᱧᱟ ᱛᱞᱟ ᱨᱟᱥᱛᱟ ᱨᱮ
ᱦᱮᱸᱻᱮ
ᱟᱫᱚ ᱪᱮᱫ ᱞᱤᱧ ᱪᱤᱠᱟᱹᱭᱟ ᱟᱫᱚ ᱤᱱᱟᱹ ᱠᱷᱟᱹᱛᱤᱨ ᱜᱮ ᱟᱫᱚ ᱱᱚᱝᱠᱟ ᱵᱷᱟᱴᱟ ᱠᱟᱹᱢᱤ ᱜᱮ ᱞᱤᱧ ᱦᱮᱡ ᱵᱟᱲᱟ ᱟᱠᱟᱱᱟ
ᱚᱸ
ᱟᱫᱚ ᱚᱠᱚᱭ ᱫᱚ ᱞᱤᱧ ᱧᱟᱢᱮᱭᱟ ᱦᱟᱲᱟᱢᱻᱦᱟᱲᱟᱢ ᱠᱷᱚᱱ ᱵᱟᱪᱮᱫ ᱠᱚ ᱧᱟᱢᱚᱜ ᱠᱷᱟᱱ ᱠᱚ ᱩᱱᱠᱩ ᱠᱩᱴᱷᱮᱱ ᱜᱮ ᱞᱤᱧ ᱡᱟᱶᱟᱭ ᱠᱚᱜᱼᱟ ᱵᱷᱟᱛᱟᱨ ᱴᱟᱠᱟ ᱨᱮᱦᱚᱸ ᱠᱚ ᱮᱢᱟ ᱞᱤᱧᱟ
ᱦᱳᱭᱻᱦᱳᱭᱻᱦᱳᱭ ᱢᱟ ᱦᱟᱲᱟᱢ ᱡᱟᱶᱟᱭ ᱦᱚᱸ ᱠᱷᱟᱨᱟᱯ ᱫᱚ ᱵᱟᱠᱚ ᱠᱷᱟᱨᱟᱯᱟ ᱴᱷᱤᱠ ᱜᱮᱭᱟ ᱠᱚ ᱩᱱᱠᱩ ᱦᱚᱸ
ᱦᱮᱸᱛᱚ ᱦᱮᱸ ᱦᱟᱲᱟᱢ ᱡᱟᱶᱟᱭ ᱦᱚᱸ ᱡᱟᱶᱟᱭ ᱠᱟᱱ ᱜᱮᱭᱟ ᱠᱚ ᱥᱮ
ᱦᱮᱸᱻᱦᱮᱸᱻᱦᱮᱸ
ᱦᱮᱸ ᱰᱟᱴᱟ ᱧᱩᱨ ᱟᱠᱟᱱᱟ ᱵᱚᱦᱚᱜ ᱯᱸᱹᱰᱩᱣ ᱠᱟᱱᱟ ᱠᱤᱱᱛᱩ ᱢᱚᱱᱮ ᱫᱚ ᱵᱟᱝ ᱯᱟᱸᱹᱰᱩᱣ ᱟᱠᱟᱱᱟ
ᱮᱠᱫᱚᱢᱻᱮᱠᱫᱚᱢᱻᱮᱠᱫᱚᱢ ᱟᱹᱰᱤ ᱢᱟᱨᱟᱝ ᱠᱟᱛᱷᱟᱢ ᱞᱟᱹᱭ ᱠᱮᱫᱟ
ᱤᱱᱟᱹ ᱠᱷᱟᱹᱛᱤᱨ ᱜᱮ ᱱᱚᱝᱠᱟᱱ ᱦᱚᱸ ᱱᱚᱝᱠᱟᱱ ᱜᱮᱞᱤᱧ ᱧᱟᱢ ᱡᱚᱝᱟᱜᱼᱟᱞᱤᱧ ᱞᱟᱹᱭ ᱟᱠᱚ ᱟᱞᱤᱧ ᱟᱫᱚ ᱟᱭᱳᱼᱵᱟᱵᱟ ᱟᱫᱚ ᱡᱟᱶᱟᱭ ᱜᱚᱝᱠᱮ ᱧᱮᱞ ᱠᱟᱛᱮ ᱜᱮᱠᱤᱱ ᱟᱫᱚ ᱠᱤᱱ ᱞᱟᱹᱭ ᱟᱠᱟᱫᱟ ᱛᱚ
ᱦᱮᱸ
ᱟᱫᱚ ᱤᱱᱟᱹ ᱠᱷᱟᱹᱛᱤᱨ ᱜᱮ ᱟᱫᱚ ᱱᱚᱝᱠᱟᱱ ᱠᱚᱴᱷᱮᱱ ᱜᱮ ᱟᱫᱚᱞᱤᱧ ᱢᱮᱛᱟ ᱠᱚᱣᱟ ᱜᱚᱲᱚᱢ ᱦᱟᱲᱟᱢ ᱠᱚ ᱢᱮᱱᱟᱜ ᱠᱚᱣᱟ ᱩᱱᱠᱩ ᱠᱚᱜᱮᱞᱮ ᱱᱮᱛᱟ ᱠᱚᱣᱟ ᱞᱟᱹᱭ ᱟᱠ ᱠᱚᱣᱟᱞᱮ ᱱᱚᱝᱠᱟᱱ ᱠᱚ ᱧᱟᱢᱟᱞᱟᱞᱤᱧ
ᱦᱳᱭ ᱦᱳᱭ
ᱟᱫᱚ ᱱᱚᱝᱠᱟᱱ ᱠᱩᱱᱜᱮ ᱧᱟᱢ ᱦᱚᱸ ᱧᱟᱢ ᱠᱚ ᱦᱩᱭᱩᱜᱼᱟ ᱟᱫᱚ ᱡᱚᱠᱷᱚᱱ ᱚᱱᱠᱟᱱ ᱪᱷᱚᱠᱨᱟ ᱪᱷᱚᱠᱨᱟ ᱡᱟᱶᱟᱭ ᱦᱚᱸ ᱵᱟᱠᱚ ᱠᱩᱥᱤᱜ ᱠᱟᱱᱟ ᱟᱫᱚ ᱤᱱᱟᱹ ᱠᱟᱛᱮ ᱜᱮ ᱪᱮᱫ ᱞᱤᱧ ᱪᱤᱠᱟᱹᱭᱟ ᱱᱚᱝᱠᱟᱛᱮ ᱨᱮᱦᱚᱸ ᱟᱫᱚ ᱡᱤᱭᱚᱱ ᱴᱤᱡ ᱛᱮ ᱠᱷᱟᱸᱰᱟᱣ ᱦᱩᱭᱩᱜᱼᱟ
ᱦᱮᱸ ᱦᱮᱸ